ᱦᱮᱞᱳ
ᱦᱮᱸ ᱡᱚᱦᱟᱨ ᱜᱮ, ᱟᱪᱪᱷᱟ ᱟᱪᱪᱷᱟ ᱛᱟᱦᱞᱮ ᱱᱤᱝᱠᱟᱹ ᱵᱮᱱ ᱞᱟᱹᱭᱫᱟ᱾ ᱟᱫᱚ ᱱᱚᱣᱟ ᱢᱟᱱᱮ ᱪᱮᱜ ᱠᱟ ᱢᱟᱱᱮ ᱵᱟᱹᱞᱤᱧ ᱴᱷᱤᱠᱟᱹ ᱫᱟᱲᱮᱭᱟᱫᱼᱟ ᱟᱨ ᱢᱤᱫ ᱰᱷᱟᱣ ᱵᱮᱱ ᱞᱟᱹᱭ ᱞᱮᱠᱷᱟᱱ ᱱᱟᱯᱟᱭ ᱠᱚᱜᱼᱟ᱾ ᱦᱚᱭ
ᱦᱩᱸ ᱪᱮᱜ ᱞᱮᱠᱟ ᱵᱚᱞᱮ ᱦᱟᱜ ᱱᱚᱜᱼᱚᱭ ᱠᱩᱧ ᱪᱮᱜ ᱞᱮᱠᱟ ᱦᱩᱭᱩᱜ ᱠᱟᱱᱟ ᱥᱮ ᱪᱮᱜ ᱞᱮᱠᱟ?
ᱦᱮᱸ ᱚᱱᱟ ᱡᱟᱦᱟᱸ
ᱦᱮᱸ ᱚᱱᱟ ᱠᱩᱧ ᱫᱟᱜ ᱡᱟᱦᱟᱸ ᱱᱚᱣᱟ ᱫᱚ ᱥᱮᱨᱢᱟ ᱫᱟᱜ ᱛᱟᱦᱮᱱ ᱜᱮᱭᱟ, ᱥᱮ ᱯᱟᱛᱟᱞ ᱠᱷᱚᱱ ᱡᱷᱟᱨᱱᱟ ᱠᱟᱛᱮ ᱩᱰᱩᱠᱚᱜᱼᱟ?
ᱟᱪᱪᱷᱟ ᱟᱪᱪᱷᱟ ᱦᱮᱸ ᱚᱱᱮ ᱚᱱᱠᱟ ᱞᱤᱧ ᱞᱟᱹᱭᱮᱫ ᱛᱟᱦᱮᱱᱟ, ᱡᱮ ᱢᱟᱱᱮ ᱚᱠᱟ ᱵᱟᱹᱫᱽ ᱠᱩᱧ ᱛᱟᱦᱮᱱᱟ ᱵᱟᱹᱫ ᱠᱩᱧ ᱡᱚᱫᱚ ᱦᱟᱸᱜ ᱵᱟᱱᱟᱨ ᱢᱮᱥᱟᱞ᱾ ᱠᱟᱛᱮᱫ ᱤᱭᱟᱹᱜᱼᱟ, ᱮᱱᱛᱮᱫ ᱚᱠᱟ ᱞᱟᱛᱟᱨ ᱠᱷᱚᱡ ᱚᱠᱟ ᱥᱤᱴᱤᱝ ᱧᱚᱜᱼᱟ ᱚᱱᱟ ᱦᱚᱸ ᱯᱮᱨᱮᱡᱚᱜᱼᱟ᱾ ᱟᱨ ᱥᱮᱨᱢᱟ ᱡᱟᱹᱲᱤ ᱫᱟᱜ ᱚᱠᱟ ᱚᱱᱟᱨᱮ ᱤᱭᱟᱹᱜᱼᱟ᱾ ᱚᱱᱟ ᱛᱮᱦᱚᱸ ᱯᱮᱨᱮᱡᱚᱜᱼᱟ ᱢᱟᱱᱮ ᱵᱟᱱᱟᱨ ᱞᱮᱠᱟᱛᱮ᱾ ᱟᱨ ᱚᱠᱟ ᱚᱱᱮ ᱚᱲᱟᱜ ᱥᱩᱨ ᱥᱩᱯᱩᱨ ᱨᱮ ᱠᱩᱧ ᱠᱚ ᱵᱮᱱᱟᱣ ᱦᱚᱪᱚᱭᱟ ᱧᱩᱭ ᱞᱟᱹᱜᱤᱫ ᱚᱱᱟ ᱫᱚ ᱦᱟᱜ ᱮᱠᱮᱱ ᱵᱷᱤᱛ ᱨᱤ ᱚᱱᱟ ᱥᱤᱴᱤᱝ ᱫᱟᱜ ᱛᱮᱜᱮ ᱦᱟᱸᱜ᱾ ᱪᱮᱛᱟᱱ ᱫᱚᱠᱚ ᱮᱥᱮᱫ ᱟᱠᱟᱼᱟ ᱡᱮᱢᱚᱱ ᱥᱮᱨᱢᱟ ᱡᱟᱹᱲᱤ ᱫᱟᱜ ᱵᱟᱝ ᱵᱚᱞᱚᱜ ᱢᱟ ᱥᱮ ᱵᱟᱦᱨᱮ ᱫᱟᱜ ᱵᱟᱝ ᱵᱚᱞᱚᱜ ᱞᱟᱹᱜᱤᱫ᱾ ᱟᱫᱚ ᱚᱱᱮ ᱚᱱᱠᱟ ᱵᱟᱱᱟ ᱵᱟᱨᱭᱟ ᱞᱮᱠᱟ ᱠᱩᱧ ᱦᱤᱥᱟᱹᱵ ᱛᱮ ᱵᱟᱫ ᱠᱩᱧ ᱠᱟᱱ ᱠᱷᱟᱡ ᱫᱚ ᱥᱮᱨᱢᱟ ᱫᱟᱜ ᱦᱚᱸ ᱵᱚᱞᱚᱜ ᱪᱚᱜᱤ ᱡᱟᱦᱟᱱᱟᱜ ᱠᱳᱱᱳ ᱫᱤᱠᱠᱟᱹᱛ ᱵᱟᱹᱱᱩᱜᱼᱟ᱾ ᱟᱨ ᱚᱲᱟᱜ ᱨᱮᱱᱟᱜ ᱧᱩ ᱞᱟᱹᱜᱤᱫ ᱠᱩᱧ ᱠᱷᱟᱡ ᱫᱚᱠᱚ ᱮᱥᱮᱫ ᱠᱟᱜ-ᱟ ᱦᱟᱜ᱾ ᱟᱫᱚ ᱱᱮᱛᱟᱨ ᱫᱚ ᱢᱟᱱᱮ ᱠᱩᱧ ᱨᱮᱱᱟᱜ ᱞᱟᱹᱠᱛᱤ ᱫᱚ ᱵᱟᱹᱱᱩᱜᱼᱟ ᱢᱟᱱᱮ ᱟᱹᱰᱤ ᱠᱚᱢ ᱦᱚᱲ ᱱᱚᱣᱟ ᱚᱲᱟᱜ ᱥᱩᱨ ᱥᱩᱯᱩᱨ ᱨᱮ ᱫᱚᱠᱚ ᱵᱮᱱᱟᱣ ᱦᱚᱪᱚᱭᱮᱫᱟ ᱧᱩᱭ ᱞᱟᱹᱜᱤᱫ ᱫᱚ ᱮᱱᱛᱜ ᱢᱟᱱᱮ ᱱᱮᱛᱟᱨ ᱢᱟ ᱫᱟᱜ ᱨᱮᱱᱟᱜ ᱵᱮᱵᱚᱥᱛᱷᱟ ᱧᱩᱭ ᱞᱟᱹᱜᱤᱫ ᱫᱚ ᱢᱟᱱᱮ ᱱᱟᱯᱟᱭ ᱜᱮ ᱢᱮᱱᱟᱜ ᱛᱟᱞᱮᱭᱟ᱾ ᱡᱮᱞᱮᱠᱟ ᱱᱚᱣᱟ ᱥᱚᱨᱠᱟᱨ ᱯᱟᱦᱴᱟ ᱥᱮᱫ ᱠᱷᱚᱱ ᱱᱚᱝᱠᱟ ᱱᱚᱣᱟ ᱢᱚᱴᱚᱨ ᱠᱚ ᱠᱚ ᱵᱟᱹᱭᱥᱟᱹᱣ ᱵᱟᱲᱟᱣ ᱟᱠᱟᱫ ᱞᱮᱭᱟ ᱟᱨ
ᱦᱩᱸ
ᱰᱷᱮᱠᱚᱡ ᱥᱮ ᱱᱚᱣᱟ ᱪᱟᱸᱯᱟᱠᱞ ᱦᱚᱸ ᱢᱮᱱᱟᱜ ᱜᱮᱭᱟ᱾ ᱟᱨ ᱡᱟᱹᱥᱛᱤ ᱠᱟᱭ ᱛᱮᱫᱚ ᱚᱱᱟ ᱪᱟᱸᱯᱟ ᱠᱚᱞ ᱦᱚ ᱱᱮᱛᱟᱨ ᱠᱚᱢ ᱠᱚ ᱵᱮᱵᱚᱦᱟᱨ ᱮᱫᱟ, ᱮᱱᱛᱮᱜ ᱚᱱᱟ ᱨᱮᱦᱚᱸ ᱫᱤᱱ ᱢᱟᱱ ᱱᱚᱝᱠᱟ ᱰᱷᱮᱠᱚᱡ ᱦᱩᱭᱩᱜ ᱛᱟᱢᱟ᱾ ᱥᱮ ᱵᱟᱝ?
ᱦᱩᱸ ᱦᱩᱸ ᱦᱩᱸ
ᱟᱨ ᱚᱱᱟ ᱧᱮᱛᱟᱨ ᱫᱚ ᱢᱟᱱᱮ ᱢᱤᱫ ᱫᱷᱟᱣᱮᱢ ᱫᱟᱵᱟᱣ ᱠᱮᱫᱟ ᱱᱚᱣᱟ ᱵᱤᱡᱽᱞᱤ ᱵᱟᱞᱟ ᱵᱤᱡᱽᱞᱤ ᱢᱮᱱᱟᱜ ᱠᱷᱟ ᱫᱟᱵᱟᱣ ᱠᱮᱫᱟᱢ ᱴᱮᱝᱠᱤ ᱯᱮᱨᱮᱡ ᱮᱱᱟ, ᱥᱮ ᱰᱟᱭᱨᱮᱠᱴ ᱚᱱᱟ ᱱᱚᱞ ᱛᱟᱦᱮᱱ ᱠᱟᱱᱟ ᱚᱱᱟ ᱨᱮᱦᱚᱢ ᱟᱛᱟᱝ ᱫᱟᱲᱮᱭᱟᱜᱼᱟ, ᱛᱚᱵᱮ ᱚᱱᱮ ᱚᱝᱠᱟ ᱢᱟᱱᱮ ᱥᱩᱠ ᱥᱩᱵᱤᱫᱷᱟ ᱞᱮᱠᱟ ᱢᱟᱱᱮ ᱱᱟᱯᱟᱭ ᱜᱮ ᱢᱮᱱᱟᱜᱼᱟ ᱦᱟᱜ᱾
ᱚᱱᱟ ᱡᱟᱦᱟᱸᱵᱤᱱ ᱞᱟᱹᱭ ᱡᱟᱦᱟᱸ ᱰᱷᱚᱠᱚᱡ ᱠᱚᱞ ᱚᱱᱟ ᱠᱚᱞ ᱫᱚ ᱚᱱᱟ ᱫᱚ ᱟᱹᱞᱤᱧ ᱥᱮᱫ ᱦᱚᱸ ᱛᱟᱦᱮᱸ ᱞᱮᱱᱟ ᱟᱹᱰᱤ ᱡᱟᱹᱥᱛᱤ ᱜᱮ, ᱟᱫᱚ ᱚᱱᱠᱟ ᱫᱟᱱᱟ ᱥᱚᱝᱠᱚᱴ ᱵᱟᱲᱟ ᱠᱷᱟᱹᱛᱤᱨ ᱛᱮ ᱟᱫᱚ ᱱᱤᱭᱟᱹ ᱵᱟᱨ ᱫᱚ ᱢᱚᱱᱮ ᱠᱮᱫᱟᱞᱤᱧ ᱥᱮ ᱵᱚᱞᱮ ᱟᱵᱮᱱ ᱴᱷᱮᱜ ᱱᱟᱯᱟᱭ ᱧᱚᱜ ᱡᱟᱦᱟᱸ ᱚᱱᱮ ᱵᱤᱡᱽᱞᱤ ᱵᱟᱞᱟ, ᱚᱱᱟ ᱵᱤᱡᱞᱤ ᱵᱟᱞᱟ ᱱᱤᱡᱮᱥ ᱞᱤᱧ ᱵᱮᱱᱟᱣ ᱦᱚᱪᱚᱭᱮᱱᱟ ᱦᱳᱭ ᱚᱱᱟᱜᱮ ᱟᱞᱤᱧ ᱥᱮᱫ ᱠᱚ ᱢᱮᱛᱟᱜ ᱠᱚᱣᱟ ᱡᱟᱦᱟᱸ ᱢᱤᱱᱤ ᱦᱮᱸ, ᱟᱫᱚ ᱱᱚ ᱚᱱᱠᱟ ᱫᱟᱜ ᱥᱛᱳᱲ ᱫᱚᱦᱚ ᱞᱟᱹᱜᱤᱫ ᱫᱚ ᱦᱟᱸᱜ ᱴᱮᱝᱠᱤ ᱠᱚᱫᱚ ᱵᱟᱹᱞᱤᱧ ᱵᱮᱱᱟᱣ ᱫᱟᱲᱮ ᱠᱟᱫᱟ ᱦᱟᱸᱜ᱾ ᱟᱫᱚ ᱟᱞᱤᱧ ᱥᱮᱫ ᱵᱤᱡᱞᱤ ᱫᱚ ᱛᱟᱦᱮᱱ ᱠᱟᱛᱮ ᱢᱟᱱᱮ ᱥᱚᱢᱚᱭ ᱜᱮᱭᱟ ᱟᱫᱚ ᱚᱱᱟ ᱠᱟᱨᱚᱱ ᱛᱮ ᱱᱚᱝᱠᱟ ᱡᱚᱠᱷᱚᱱ ᱢᱟᱱᱮ ᱫᱟᱜ ᱠᱚ ᱞᱟᱜᱟᱣ ᱞᱤᱧ ᱜᱮ ᱛᱚᱠᱷᱚᱱ ᱞᱤᱧ ᱛᱚᱞᱤᱧ ᱪᱟᱹᱨᱩᱜ ᱟᱠᱟᱫ ᱜᱮᱭᱟ ᱫᱟᱜ ᱠᱚ ᱢᱟᱱᱮ ᱦᱟᱛᱟᱣ ᱵᱟᱲᱟ ᱦᱩᱭᱱᱟ ᱥᱮ ᱚᱝᱠᱟ ᱪᱟᱥᱵᱟᱥ ᱞᱟᱹᱜᱤᱫ ᱫᱚᱞᱤᱧ ᱢᱟᱱᱮ ᱫᱟᱜ ᱞᱤᱧ ᱵᱮᱵᱚᱦᱟᱨ ᱜᱮᱭᱟ ᱡᱚᱠᱷᱚᱱ ᱪᱟᱥ ᱵᱟᱲᱟ ᱦᱩᱭᱱᱟ ᱵᱟᱥ
ᱟᱪᱪᱷᱟ ᱟᱪᱪᱷᱟ, ᱛᱚ ᱢᱟᱱᱮ ᱱᱤᱡᱮᱨ ᱞᱟᱹᱜᱤᱫ ᱱᱚᱝᱠᱟ ᱢᱮᱱᱟᱜᱼᱟ, ᱟᱭᱢᱟ ᱦᱚᱲ ᱴᱷᱮᱱ ᱟᱯᱮ ᱥᱮᱫ ᱫᱚ ᱥᱮ ᱵᱟᱝ?
ᱦᱳᱭ ᱦᱳᱭ,
ᱟᱪᱪᱷᱟ ᱟᱪᱪᱷᱟ, ᱟᱞᱮᱥᱮᱫ ᱦᱚᱸ ᱢᱟᱱᱮ ᱱᱤᱡᱮᱨ ᱞᱟᱹᱜᱤᱫ ᱦᱚᱸ, ᱱᱚᱝᱠᱟ ᱢᱮᱱᱟᱜ ᱛᱟᱠᱚ ᱜᱮᱭᱟ, ᱟᱹᱰᱤ ᱟᱹᱰᱤ ᱠᱚᱢ ᱦᱚᱲ᱾ ᱮᱱᱛᱮᱫ ᱥᱚᱨᱠᱟᱨ ᱦᱚᱛᱮ ᱛᱮᱜᱮ ᱢᱟᱱᱮ, ᱟᱞᱮ ᱟᱛᱳ ᱨᱮᱜᱮ ᱯᱮᱭᱟ ᱴᱷᱮᱱ ᱚᱱᱠᱟ ᱢᱮᱱᱟᱜᱼᱟ᱾ ᱯᱩᱨᱟᱹ ᱟᱹᱛᱩᱳ ᱨᱮᱢ ᱢᱮᱱ ᱫᱟᱲᱮᱼᱟ ᱚᱱᱟ ᱦᱤᱥᱟᱹᱵ ᱛᱮᱫᱚ ᱱᱟᱯᱟᱭ ᱥᱩᱵᱤᱫᱷᱟ ᱜ ᱫᱟᱜ ᱞᱟᱹᱜᱤᱫ ᱧᱩ ᱞᱟᱹᱜᱤᱫ ᱫᱚ᱾ ᱟᱫᱚ ᱮᱱᱦᱚᱸ ᱟᱯᱱᱟᱨ ᱟᱯᱱᱟᱨ ᱢᱟᱱᱮ, ᱱᱤᱡᱮᱨᱟᱜ ᱯᱟᱨᱥᱚᱱᱟᱞ ᱱᱚᱝᱠᱟ ᱛᱟᱦᱮᱱ ᱛᱟᱢᱟ᱾ ᱛᱚ ᱟᱯᱱᱟ ᱦᱤᱥᱟᱹᱵ ᱛᱮ ᱛᱤᱨᱮᱢ ᱢᱮᱱᱟ ᱚᱱ, ᱩᱱ ᱡᱚᱠᱷᱟ ᱜᱮᱢ ᱚᱱ ᱫᱟᱲᱮᱭᱟᱜᱼᱟ ᱥᱮ ᱪᱟᱹᱞᱩ ᱫᱟᱲᱮᱭᱟᱜᱼᱟ ᱥᱮ ᱵᱟᱝ, ᱡᱟᱦᱟᱸ ᱛᱤᱱᱟᱹᱜ ᱜᱮ ᱫᱟᱜ ᱮᱢ ᱯᱷᱟᱨᱪᱟᱭᱟ ᱟᱯᱱᱟᱨ ᱫᱚ ᱟᱯᱱᱟᱨ ᱞᱮᱠᱟᱛᱮ᱾
ᱦᱩᱸ
ᱟᱨ ᱟᱹᱛᱳ ᱨᱮᱱᱟᱜ ᱫᱚ ᱢᱟᱱᱮ, ᱢᱤᱫᱴᱮᱱ ᱦᱤᱥᱟᱹᱵ ᱞᱮᱠᱟᱛᱮ, ᱟᱛᱷᱟᱲᱤ ᱜᱮ ᱵᱟᱝ ᱪᱟᱹᱞᱩ ᱦᱩᱭᱩᱜ ᱛᱟᱢᱟ ᱢᱤᱫᱴᱮᱱ ᱥᱚᱢᱳᱭ ᱨᱮ, ᱥᱮ ᱴᱮᱝᱠᱤ ᱠᱷᱟᱹᱞᱤ ᱜᱮᱠᱷᱟᱡ ᱩᱱ ᱡᱚᱠᱷᱟ ᱮᱢ ᱪᱟᱹᱞᱩ ᱠᱮᱫᱟ, ᱛᱚ ᱚᱱᱮ ᱚᱱᱠᱟ ᱛᱟᱦᱮᱱᱟ᱾
ᱚᱰᱮ ᱱᱚᱣᱟ ᱡᱟᱦᱟᱸ ᱤᱭᱟᱹ ᱩᱢ ᱡᱟᱦᱟᱸ ᱵᱤᱡᱽᱞᱤ ᱵᱟᱞᱟ ᱡᱟᱦᱟᱸ ᱵᱮᱱ ᱟᱡ ᱤᱱ ᱭᱩ ᱯᱟᱨ ᱢᱤᱥᱤᱱ ᱫᱚ ᱛᱟᱦᱚᱞᱮ ᱪᱟᱞᱩ ᱠᱚᱨᱛᱮ ᱜᱮᱞᱮ, ᱛᱚ ᱠᱟᱨᱮᱱ ᱫᱚ ᱞᱟᱜᱟᱜ-ᱟ ᱱᱚᱣᱟ ᱠᱟᱨᱮᱱ ᱫᱚᱼᱼ ᱡᱟᱦᱟᱸ ᱵᱤᱞ ᱢᱤᱫᱴᱮᱱ ᱨᱟᱠᱟᱵ ᱢᱟᱱᱮ ᱨᱟᱠᱟᱵ ᱜᱮᱭᱟ ᱡᱟᱦᱟᱸ ᱥᱮ ᱚᱱᱟ ᱫᱚ ᱟᱵᱮᱱ ᱫᱚ ᱟᱱᱞᱤᱢᱤᱴᱮᱰ ᱠᱟᱨᱮᱱ ᱠᱚ ᱮᱢᱟ ᱵᱮᱱ ᱜᱮᱭᱟ ᱮ ᱠᱷᱟᱱ᱾ ᱞᱟᱹᱭᱟ ᱵᱮᱱ᱾
ᱦᱮᱸ ᱦᱮᱸ ᱟᱞᱮ ᱥᱮᱜ ᱫᱚ ᱢᱟᱱᱮᱼᱼ ᱱᱚᱣᱟ ᱮᱛᱮᱜ ᱡᱷᱟᱨᱠᱚᱸᱰ ᱤᱧ ᱢᱟ ᱦᱟᱸᱜ, ᱟᱫᱚ ᱟᱞᱮ ᱡᱷᱟᱨᱠᱚᱱᱰ ᱥᱟᱨᱠᱟᱨ ᱦᱚᱛᱮ ᱛᱮᱫᱚ, ᱱᱚᱣᱟ ᱫᱩ ᱥᱚ ᱭᱩᱱᱤᱴ ᱫᱷᱟᱹᱵᱤᱡ ᱚᱵᱟ ᱯᱷᱨᱤ ᱜᱮᱭᱟ ᱦᱟᱸᱜ ᱢᱟᱱᱮᱼᱼ ᱮᱠᱟᱞ ᱯᱟᱭᱥᱟ ᱵᱟᱝ ᱞᱟᱜᱟᱜ-ᱟ ᱟᱫᱚᱼᱼ ᱟᱛᱩ ᱰᱤᱦᱟᱹᱛ ᱨᱮᱫᱚ ᱢᱟᱱᱮ ᱡᱟᱦᱟᱸ ᱛᱤᱱᱟᱹᱜ ᱜᱮᱢ ᱤᱭᱟᱹ ᱵᱮᱵᱽᱦᱟᱨ, ᱡᱟᱹᱥᱛᱤᱢ ᱵᱮᱵᱽᱦᱟᱨ ᱦᱚᱸ ᱟᱹᱰᱤ ᱡᱟᱹᱥ ᱱᱚᱝᱠᱟ ᱵᱤᱞ ᱠᱚ ᱵᱟᱠᱚ ᱠᱚᱠᱚᱭ ᱠᱚ ᱵᱟᱠᱚ ᱦᱟᱹᱡᱩᱜ-ᱟ᱾ ᱟᱨ ᱤᱱᱟᱹᱜ ᱦᱚᱸ ᱯᱟᱥᱮᱜ ᱫᱩ ᱥᱚ ᱭᱩᱱᱤᱴ ᱵᱟᱝ ᱵᱟᱭ ᱛᱤᱭᱟᱹᱜᱟ᱾
ᱟᱫᱚ ᱚᱱᱮ ᱡᱮ ᱟᱛᱳ ᱨᱮᱱᱟᱜ ᱡᱮ ᱥᱚᱨᱠᱟᱨ ᱠᱷᱚᱱᱟᱜ ᱡᱟᱦᱟᱸ ᱠᱚ ᱵᱮᱱᱟᱣ ᱟᱠᱟᱜ ᱯᱮᱭᱟ, ᱚᱱᱟ ᱠᱚᱨᱮ ᱱᱟᱜ ᱵᱤᱞ ᱠᱚᱫᱚ ᱠᱷᱚᱭ ᱯᱮᱭᱟ ᱠᱚ ᱥᱮ ᱵᱟᱝ?
ᱵᱟᱝ ᱵᱟᱝ ᱮᱠᱟᱞ ᱜᱤ ᱵᱤᱞ ᱫᱚ ᱵᱟᱝ ᱵᱮᱱᱟᱜ-ᱟ, ᱟᱨ ᱪᱮᱜ ᱞᱮᱠᱟ ᱟᱞᱮ ᱱᱚᱜ-ᱚᱭᱼᱼ ᱱᱚᱣᱟ ᱵᱚᱞ ᱠᱩ ᱥᱮ ᱡᱟᱦᱟᱸ ᱱᱟᱜ ᱜᱮᱞᱮ ᱡᱮᱨᱮᱫ ᱫᱟ ᱡᱩᱞ ᱫᱟᱞᱮᱼᱼ ᱚᱱᱟ ᱠᱚᱨᱮ ᱦᱚᱸ, ᱱᱤᱛᱚᱜ ᱫᱷᱟᱹᱵᱤᱡ ᱱᱚᱝᱠᱟ ᱵᱤᱞ ᱫᱚ ᱵᱟᱝ ᱦᱮᱡ ᱠᱟᱱᱟ ᱦᱟᱸᱜ᱾ ᱢᱟᱱᱮ ᱚᱱᱟ ᱨᱮᱜᱮ ᱢᱮᱱᱴᱮᱱᱚᱜ-ᱟ ᱢᱟᱱᱮ, ᱫᱩ ᱥᱚ ᱭᱩᱱᱤᱴ ᱠᱟᱱᱟ ᱱᱤᱭᱚᱢ ᱡᱮ ᱫᱩ ᱥᱚ ᱭᱩᱱᱤᱴ ᱠᱷᱚᱡ ᱠᱚᱭᱼᱼ ᱵᱟᱹᱲᱛᱤᱭ ᱵᱮᱣᱦᱟᱨᱟ, ᱛᱚ ᱩᱱᱤᱼᱼ ᱜᱤ ᱱᱚᱝᱠᱟ ᱤᱭᱟᱹ ᱦᱮᱡ ᱟᱭᱟ, ᱵᱤᱞ ᱦᱮᱡ ᱟᱭᱟ ᱟᱫᱚᱼᱼ ᱫᱚ ᱚᱱᱟ ᱫᱚ ᱢᱮᱠᱚᱯᱚᱜ ᱠᱟᱱᱟ, ᱢᱮᱠᱚᱯ ᱫᱚ ᱪᱮᱜ ᱞᱮᱠᱟ ᱵᱚᱞᱮ ᱢᱤᱫ ᱦᱚᱲ ᱡᱩᱫᱤᱼᱼ ᱫᱚᱥ ᱭᱩᱱᱤᱴ ᱜᱮ ᱵᱮᱣᱦᱟᱨ ᱠᱮᱫᱟᱭ ᱮᱱᱛᱮᱜ, ᱢᱤᱫᱴᱮᱱ ᱵᱟᱨᱭᱟ ᱵᱚᱞ ᱮ ᱵᱮᱣᱦᱟᱨ ᱮᱫᱟᱭ ᱪᱮ ᱟ ᱯᱟᱝᱠᱷᱟ ᱠᱚᱦᱚᱸ ᱵᱟᱹᱱᱩᱜ ᱛᱟᱭᱟ᱾ ᱟᱨ ᱮᱴᱟᱜ ᱦᱚᱲ ᱫᱚᱼᱼ ᱯᱟᱝᱠᱷᱟ ᱢᱮᱱᱟᱜ ᱛᱟᱭᱟ ᱵᱟᱨᱭᱟ ᱜᱟᱱ ᱜᱤ, ᱟᱨ ᱵᱚᱞ ᱢᱮᱱᱟᱜ ᱛᱟᱭᱟ ᱵᱟᱨᱭᱟ ᱜᱟᱱ ᱜᱤ᱾ ᱟᱫᱚ ᱚᱱᱟ ᱛᱮᱫᱚ ᱫᱩ ᱥᱚ ᱭᱩᱱᱤᱴ ᱫᱚ ᱵᱟᱭ ᱛᱤᱭᱟᱹᱜ ᱫᱟᱲᱮᱜ-ᱟ᱾ ᱥᱮ ᱵᱟᱝ ᱟᱨ ᱟᱫᱚᱢ ᱦᱚᱲ ᱫᱚ ᱱᱚᱝᱠᱟ ᱢᱤᱱᱤ ᱠᱩ ᱢᱤᱱᱟᱜ ᱛᱟᱹᱠᱩ ᱜᱮᱭᱟ, ᱟᱫᱚ ᱡᱩᱫᱤ ᱩᱱᱤᱼᱼ ᱛᱤᱱ ᱥᱚ ᱜᱟᱱ ᱛᱤᱭᱟᱹᱜᱮᱫ ᱛᱟᱭ ᱠᱷᱟᱡ, ᱫᱚ ᱮᱴᱟᱜ ᱦᱚᱲ ᱛᱚᱝ ᱱᱚᱝᱠᱟ ᱵᱟᱝ ᱦᱩᱭᱩᱜ ᱠᱟᱱ ᱛᱟᱠᱚᱣᱟ ᱟᱫᱚᱼᱼ ᱟᱫᱚ ᱥᱟᱨᱠᱟᱨ ᱮ ᱵᱩᱡᱷᱟᱹᱣᱟ ᱵᱚᱞᱮ ᱵᱟᱝ ᱡᱟᱹᱱᱤᱡ ᱠᱚ ᱵᱮᱣᱦᱟᱨ ᱫᱟ, ᱮᱱᱛᱮᱜ ᱱᱚᱣᱟ ᱟᱛᱩ ᱠᱷᱚᱡ ᱩᱱᱟᱹᱜ ᱡᱟᱹᱥᱛᱤᱼᱼ ᱵᱟᱝ ᱦᱟᱡᱩᱜ ᱠᱟᱱ, ᱫᱚ ᱚᱱᱮ ᱚᱱᱟ ᱢᱤᱴᱼᱼ ᱴᱟᱹᱨ ᱦᱚᱸ ᱟᱛᱩ ᱨᱮ ᱢᱟᱱᱮ ᱚᱲᱟᱜ ᱨᱮ ᱦᱚᱸ ᱵᱟᱹᱱᱩᱜ ᱛᱟᱠᱚᱣᱟ ᱚᱠᱚᱭᱟᱜ ᱢᱤᱴᱟᱹᱨ ᱦᱚᱸ, ᱟᱫᱚ ᱚᱱᱟ ᱦᱤᱥᱟᱹᱵᱽ ᱛᱮ ᱩᱱᱟᱹᱜᱼᱼ ᱵᱟᱝ ᱤᱭᱟᱹᱜ ᱠᱟᱱᱟ ᱦᱟᱸᱜ, ᱟᱫᱚ ᱡᱩᱫᱤ ᱡᱚᱛᱚ ᱦᱚᱲ ᱢᱟᱱᱮ ᱟᱹᱰᱤ ᱡᱟᱹᱥᱼᱼ ᱛᱤ ᱠᱩ ᱵᱮᱣᱦᱟᱨ ᱠᱚ ᱮᱦᱚᱵ ᱞᱮᱱ ᱠᱷᱟᱡ, ᱡᱚᱛᱚ ᱦᱚᱲ ᱢᱤᱱᱤ ᱠᱚᱠᱚ ᱞᱟᱜᱟᱣ ᱞᱮᱠᱷᱟᱡ, ᱛᱚ ᱩᱱ ᱡᱚᱠᱷᱟ ᱯᱟᱥᱮᱡ ᱱᱚᱝᱠᱟ ᱞᱟᱜᱟᱣᱼᱼ ᱦᱩᱭ ᱠᱚᱜ ᱜᱮᱭᱟ ᱯᱮᱭᱥᱟ ᱵᱤᱞ ᱠᱚ ᱦᱮᱡ ᱠᱚᱜ ᱜᱮᱭᱟ᱾
ᱚ ᱟᱻ ᱟᱫᱚ ᱦᱩᱵ ᱛᱮ ᱢᱟᱱᱮ ᱟᱯᱮ ᱦᱩᱯ ᱦᱟᱝ
ᱪᱮᱜ ᱞᱮᱠᱟ?
ᱦᱩᱵ ᱛᱮ ᱢᱟᱱᱮ ᱰᱟᱭᱨᱮᱠᱴᱞᱤ ᱠᱟᱨᱮᱱᱴ ᱠᱚ ᱦᱟᱛᱟᱣ ᱜᱮᱭᱟ ᱢᱟᱱᱮ ᱞᱤᱠ ᱠᱟᱛᱮᱜ ᱚᱱᱠᱟ᱾
ᱦᱮᱸ ᱢᱟᱱᱮ ᱥᱟᱨᱠᱟᱨ ᱦᱚᱛᱮ ᱛᱮ ᱱᱚᱣᱟ ᱢᱤᱴᱟᱨ ᱞᱮᱠᱟ ᱠᱚ ᱵᱟᱹᱭᱥᱟᱹᱣ ᱵᱟᱲᱟᱣ ᱠᱟᱜ ᱜᱮᱭᱟ ᱚᱱᱟ ᱵᱤ ᱯᱤ ᱮᱞᱼᱼ ᱤᱭᱟᱹ ᱦᱚᱥ ᱦᱚᱛᱮᱛᱮ ᱟᱫᱚ ᱛᱚ ᱦᱩᱠ ᱛᱮᱫᱚ ᱢᱟᱱᱮ ᱵᱟᱝ ᱦᱟᱸᱜ ᱮᱱᱼᱼ ᱛᱮ ᱢᱟᱱᱮ ᱡᱚᱲᱟᱣ ᱠᱟᱜ ᱜᱮᱭᱟ ᱠᱚ ᱥᱟᱨᱠᱟᱨ ᱦᱚᱛᱮ ᱛᱮ ᱟᱫᱚᱼᱼ ᱮᱱᱦᱚᱸ ᱢᱟᱱᱮ ᱵᱤᱡᱽᱞᱤ ᱵᱤᱞ ᱠᱚᱫᱚ ᱚᱱᱠᱟ ᱵᱟᱝ ᱦᱤᱡᱩᱜ ᱠᱟᱱᱟ ᱦᱟᱸᱜ᱾ ᱮᱦᱚᱵ ᱨᱮ ᱡᱚᱠᱷᱚᱱ ᱠᱚ ᱞᱟᱜᱟᱣ ᱵᱟᱲᱟᱣ ᱞᱮ ᱛᱟᱦᱮᱱᱟ ᱠᱟ ᱮᱦᱚᱵ ᱯᱟᱹᱦᱤᱞ ᱚᱱᱠᱟᱼᱼ ᱡᱚᱠᱷᱚᱱ ᱛᱟᱨ ᱠᱩ ᱞᱟᱜᱟᱣ ᱦᱩᱭ ᱞᱮᱱᱟ ᱟᱛᱩ ᱨᱮ ᱛᱚ ᱩᱱ ᱡᱚᱠᱷᱟᱡᱼᱼ ᱢᱤᱜ ᱵᱚᱪᱷᱚᱨ ᱵᱟᱨ ᱵᱚᱪᱷᱚᱨ ᱞᱟᱹᱜᱤᱫ ᱱᱚᱝᱠᱟ ᱞᱟᱜᱟᱣ ᱞᱮᱱᱟ ᱵᱤᱞ ᱠᱩ᱾ ᱟᱫᱚ ᱚᱱᱟ ᱛᱟᱭᱚᱢ ᱫᱚ ᱵᱟᱝ ᱞᱟᱜᱟᱣ ᱠᱟᱱᱟ᱾
ᱢᱟᱱᱮ ᱱᱚᱜ-ᱚᱸᱭ ᱡᱟᱦᱟᱸ ᱞᱟᱹᱭ ᱫᱟᱵᱮᱱ ᱫᱩ ᱥᱚ ᱭᱩᱱᱤᱴ ᱫᱩ ᱥᱚ ᱭᱩᱱᱤᱴ ᱠᱷᱚᱱᱟᱜ ᱪᱮᱛᱟᱱ ᱨᱟᱠᱟᱵ ᱞᱮᱠᱷᱟᱱ ᱡᱮᱢᱚᱱ ᱛᱤᱱ ᱥᱚ ᱭᱩᱱᱤᱴ ᱨᱮ ᱥᱟᱵᱼᱼ ᱟᱨ ᱚᱱᱟ ᱫᱩᱥᱚ ᱤᱭᱩᱱᱤᱴᱼᱼ ᱟᱱᱟ ᱫᱚ ᱵᱟᱝ ᱞᱟᱜᱟᱣ ᱵᱤᱱᱟ ᱚᱱᱟ ᱡᱟᱭᱜᱟ ᱨᱮ ᱤᱢ‌ᱟᱨ ᱛᱤᱱ ᱥᱚ ᱭᱩᱱᱤᱴ ᱢᱟᱱᱮ ᱢᱤᱫ ᱥᱚ ᱭᱩᱱᱤᱴ ᱜᱮ ᱞᱟᱜᱟᱣ ᱵᱤᱱᱟ ᱥᱮ ᱪᱮᱜ?
ᱵᱟᱝ ᱵᱟᱝ ᱚᱱᱠᱟ ᱫᱚ ᱵᱟᱝ ᱠᱟᱱᱟ᱾ ᱢᱟᱱᱮ ᱡᱟᱦᱟᱸᱭ ᱡᱩᱫᱤ ᱛᱟᱵ ᱞᱮᱠᱷᱟᱡ ᱫᱩ ᱥᱚ ᱭᱩᱱᱤᱴ ᱛᱚᱵᱮ ᱩᱱᱤ ᱯᱩᱨᱟᱹ ᱯᱩᱨᱤ ᱞᱟᱜᱟᱣ ᱦᱩᱭᱩᱜ ᱛᱟᱭᱟ ᱢᱟᱱᱮᱼᱼ ᱛᱤᱱ ᱥᱚ ᱭᱩᱱᱤᱴ ᱡᱩᱫᱤ ᱵᱮᱣᱦᱟᱨ ᱠᱮᱫᱟ ᱛᱚᱵᱮ ᱚᱱᱟ ᱛᱤᱱ ᱥᱚᱼᱼ ᱯᱩᱨᱟᱹᱯᱩᱨᱤ ᱛᱚ ᱚᱱᱮ ᱚᱱᱠᱟ ᱤᱭᱟᱹ ᱠᱟᱱᱟ᱾ ᱟᱫᱚ ᱱᱚᱣᱟ ᱫᱚ ᱚᱠᱚᱭ ᱵᱟᱡᱟᱨ ᱠᱚᱨᱮ ᱛᱟᱦᱮᱱ ᱠᱟᱱᱟ ᱩᱱᱠᱩ ᱫᱚ ᱦᱟᱸᱜ ᱞᱟᱜᱟᱣ ᱵᱟᱠᱚ ᱠᱟᱱ ᱜᱮᱭᱟ ᱟᱫᱚ ᱟᱹᱛᱩ ᱠᱚ ᱞᱟᱹᱜᱤᱫ ᱫᱚ ᱦᱟᱸᱜ ᱤᱱᱟᱹᱜ ᱵᱟᱝ ᱞᱟᱜᱟᱜ ᱠᱟᱱᱟ᱾
ᱦᱩᱸ᱾ ᱟᱯᱮ ᱥᱮᱫ ᱫᱚ ᱱᱚᱝᱠᱟ ᱡᱷᱟᱲᱠᱷᱚᱱ ᱫᱚ ᱡᱷᱟᱲᱠᱷᱚᱱ ᱥᱮᱫ ᱫᱚ ᱚᱱᱛᱮ ᱫᱚ ᱢᱟᱱᱮ ᱚᱠᱚᱭ ᱴᱤᱡ ᱢᱩᱠᱷᱚ ᱢᱚᱱᱛᱨᱤ ᱚᱠᱚᱭ?
ᱟᱸᱜ ᱡᱷᱟᱨᱠᱷᱚᱸᱱᱰ ᱨᱮᱢᱟ ᱮᱛᱮ ᱟᱵᱚ ᱦᱚᱲ᱾ ᱦᱚᱲ ᱜᱮ ᱦᱟᱸᱜ ᱦᱚᱲ ᱥᱟᱱᱛᱟᱲ ᱢᱩᱠᱷᱭᱟᱹ ᱢᱚᱱᱛᱨᱤ ᱠᱟᱱᱟᱭ ᱦᱮᱢᱚᱱ ᱥᱚᱨᱮᱱ᱾
ᱦᱚᱸ ᱟᱪᱪᱷᱟ ᱟᱪᱪᱷᱟ ᱟᱪᱪᱷᱟ, ᱛᱟᱦᱞᱮ ᱚᱸᱜ
ᱢᱟᱱᱮ ᱵᱤᱞ ᱵᱟᱝ ᱞᱟᱜᱟᱜ ᱠᱟᱱᱟ ᱟᱫᱚ ᱚᱱᱟ ᱦᱤᱥᱟᱹᱵ ᱛᱮ ᱱᱚᱣᱟ ᱟᱛᱳ ᱰᱤᱦᱟᱛ ᱨᱮᱫᱚ ᱢᱟᱱᱮ ᱤᱱᱟᱹᱜ ᱢᱚᱡᱽ ᱱᱚᱝᱠᱟ ᱵᱤᱡᱽᱞᱤ ᱦᱚᱸ ᱵᱟᱝ ᱧᱟᱢᱚᱜ ᱠᱟᱱᱟ ᱮᱱᱛᱮᱫ᱾ ᱱᱚᱝᱠᱟ ᱠᱟᱹᱴᱤᱡ ᱢᱟᱹᱴᱤ ᱱᱚᱝᱠᱟ ᱦᱩᱰᱩᱨ ᱵᱤᱡᱽᱞᱤ ᱦᱩᱭ ᱞᱮᱱᱠᱷᱟᱡ ᱱᱚᱝᱠᱟ ᱫᱟᱹᱲ ᱠᱟᱜᱼᱟᱭ᱾ ᱟᱨᱦᱚᱸ ᱵᱟᱝ ᱦᱤᱡᱩᱜᱼᱟ᱾ ᱟᱫᱚ ᱚᱱᱮ ᱚᱱᱟ ᱦᱚᱸ ᱢᱤᱫᱴᱟᱝ ᱫᱤᱠᱠᱟᱹᱛ ᱞᱮᱠᱟᱛᱮᱢ ᱢᱮᱱ ᱫᱟᱲᱮᱜ ᱜᱮᱭᱟ᱾
ᱦᱮᱸ ᱟᱯᱮᱭᱟᱜ ᱛᱟᱦᱞᱮ ᱟᱵᱤᱱ ᱥᱮᱫ ᱫᱚ ᱚᱱᱛᱮ ᱡᱷᱟᱲᱠᱷᱚᱸᱱᱰ ᱥᱮᱫ ᱫᱚ ᱮᱠᱮᱱ ᱥᱟᱱᱛᱟᱲ ᱟᱵᱚ ᱦᱚᱲ ᱜᱮ᱾
ᱩᱸᱦᱩᱸᱜ ᱥᱟᱱᱛᱟᱞ ᱜᱚᱴᱟ ᱫᱚ ᱦᱟᱸᱜ ᱵᱟᱝ ᱢᱟᱱᱮ ᱢᱤᱫ ᱢᱟᱱᱮ ᱡᱟᱹᱥᱛᱤ ᱠᱟᱭ ᱛᱮᱫᱚ ᱟᱵᱚ ᱦᱚᱸᱜ ᱟᱹᱫᱤᱵᱟᱹᱥᱤ ᱦᱤᱥᱟᱹᱵ ᱛᱮᱫᱚ ᱟᱵᱚ ᱦᱚᱲ ᱥᱟᱱᱛᱟᱞ ᱜᱮ ᱢᱮᱱᱟᱜ ᱵᱚᱱᱟ ᱦᱟᱸᱜ ᱱᱚᱣᱟ ᱡᱷᱟᱨᱠᱷᱚᱸᱰ ᱨᱮᱫᱚ᱾ ᱡᱮᱞᱮᱠᱟ, ᱱᱚᱣᱟ ᱱᱚᱣᱟ ᱥᱟᱱᱛᱟᱞ ᱯᱟᱨᱜᱟᱱᱟ ᱨᱮᱱᱟᱜ ᱛᱤᱱᱟᱹᱜ ᱪᱷᱚᱴᱤ ᱡᱤᱞᱟ ᱢᱮᱱᱟᱜᱼᱟ, ᱟᱫᱚ ᱚᱱᱟ ᱫᱚᱦᱚᱸ ᱟᱛᱮ ᱟᱵᱚ ᱦᱚᱲ ᱦᱚᱯᱚᱱᱟᱜ ᱧᱩ ᱛᱩᱢ ᱛᱮᱜᱮ ᱵᱤᱱᱟᱣ ᱟᱠᱟᱱ ᱥᱟᱱᱛᱟᱞ ᱯᱟᱨᱜᱟᱱᱟ ᱟᱨᱢᱟ ᱦᱟᱸᱜ ᱜᱚᱴᱟ ᱜᱮ ᱦᱟᱸᱜ ᱱᱮ ᱦᱚᱲ ᱦᱚᱯᱚᱱ ᱠᱚ ᱢᱮᱱᱟᱜ ᱵᱚᱱᱟ᱾ ᱡᱟᱹᱥᱛᱤ ᱠᱟᱭᱛᱮᱢ ᱢᱮᱱ ᱞᱮᱠᱷᱟᱡ ᱱᱚᱣᱟ ᱯᱟᱠᱩᱲ ᱠᱚᱨᱮ ᱯᱟᱠᱩᱲ ᱫᱩᱢᱠᱟ ᱵᱮᱱ ᱟᱸᱡᱚᱢ ᱠᱟᱜ ᱠᱷᱟᱡ᱾ ᱥᱟᱦᱮᱵᱽᱜᱚᱧᱡᱽ ᱟᱨᱦᱚᱸ ᱜᱚᱰ ᱰᱟ, ᱫᱮᱵᱜᱷᱚᱨ, ᱟᱪᱪᱷᱟ ᱟᱪᱪᱷᱟ᱾ ᱚᱱᱠᱟ ᱞᱮᱠᱟ ᱦᱮᱸ ᱢᱟᱱᱮ ᱫᱩᱢᱠᱟ ᱫᱚ ᱦᱟᱸᱜ ᱢᱮᱱ ᱫᱟᱲᱮᱭᱟᱜ ᱟᱢ ᱱᱚᱣᱟ ᱡᱷᱟᱨᱠᱷᱚᱸᱱᱰ ᱨᱮᱱᱟᱜ ᱩᱯᱨᱟᱡᱽᱫᱷᱟᱱᱤ ᱞᱮᱠᱟᱛᱮ ᱢᱟᱱᱮ ᱟᱨ ᱢᱤᱫᱴᱮᱱ ᱱᱟᱢᱰᱟᱸᱜ ᱡᱟᱭᱜᱟ ᱞᱮᱠᱟᱛᱮ ᱠᱟᱱᱟ ᱦᱟᱸᱜ ᱥᱮ ᱵᱟᱝ᱾
ᱟᱪᱪᱷᱟ ᱟᱪᱪᱷᱟ᱾
ᱟᱨᱦᱚᱸ ᱱᱚᱣᱟ ᱡᱟᱢᱥᱮᱫᱽᱯᱩᱨ ᱱᱟᱠᱷᱟ ᱦᱚᱸ ᱢᱮᱱᱟᱜ ᱠᱚᱣᱟ ᱟᱵᱚ ᱦᱚᱲ᱾
ᱦᱮᱸ, ᱩᱸ ᱚᱱᱟ ᱡᱟᱦᱟᱸ ᱡᱟᱢᱥᱮᱫᱽᱯᱩᱨ ᱦᱚᱞᱤᱧ ᱟᱸᱡᱚᱢ ᱵᱟᱲᱟ ᱟᱠᱟᱫ ᱜᱮᱭᱟ᱾
ᱚᱱᱟ ᱱᱟᱠᱷᱟ ᱢᱮᱱᱟᱜ ᱠᱚᱣᱟ᱾ ᱟᱨᱦᱚᱸ ᱱᱚᱣᱟ ᱜᱤᱨᱤᱰᱤ ᱚᱠᱟ ᱨᱮ ᱦᱟᱸᱜ ᱱᱚᱣᱟ ᱤᱭᱟᱹ ᱢᱮᱱᱟᱜ ᱛᱟᱵᱚᱱ ᱢᱟᱨᱟᱝ ᱵᱩᱨᱩ᱾
ᱦᱩᱸ᱾
ᱜᱤᱨᱤᱰᱤ ᱵᱳᱠᱟᱨᱳ, ᱵᱳᱠᱟᱨᱳ ᱨᱮᱭᱟᱜ ᱚᱠᱟ ᱤᱭᱟᱹ ᱢᱮᱱᱟᱜ ᱛᱟᱵᱚᱱ ᱞᱩᱜᱩ ᱵᱩᱨᱩ᱾
ᱦᱮᱸ, ᱞᱩᱜᱩ ᱵᱩᱨᱩ ᱦᱚᱞᱤᱧ ᱟᱸᱡᱚᱢ ᱵᱟᱲᱟ ᱞᱩᱣᱟᱹᱜ, ᱟᱪᱪᱷᱟ, ᱚᱱᱟ ᱞᱩᱜᱩ ᱵᱩᱨᱩ ᱫᱚ ᱢᱟᱱᱮ ᱥᱮᱱ ᱵᱟᱲᱟ ᱦᱩᱭ ᱠᱟᱱ ᱜᱮᱭᱟ ᱟᱹᱞᱤᱧ ᱫᱚ ᱵᱟᱹᱞᱤᱧ ᱥᱮᱱ ᱵᱟᱲᱟ ᱟᱠᱟᱱᱟ, ᱚᱲᱟᱜ ᱦᱚᱲ ᱠᱚ ᱥᱮᱱ ᱵᱟᱲᱟ ᱟᱠᱟᱱ ᱜᱮᱭᱟ, ᱛᱚ ᱚᱱᱟ ᱞᱩ ᱞᱩᱜᱩ ᱵᱩᱨᱩ ᱠᱤ ᱡᱷᱟᱲᱠᱷᱚᱸᱱᱰ ᱜᱮ ᱯᱟᱲᱟᱜ ᱠᱟᱱᱟ ᱥᱮ ᱪᱮᱫ?
ᱮᱠᱟᱞ ᱮᱠᱟᱞ ᱱᱚᱣᱟ ᱞᱩᱜᱩᱵᱩᱨᱩ ᱫᱚ ᱦᱟᱸᱜ ᱡᱷᱟᱨᱠᱷᱚᱸᱱᱰ ᱜᱮ ᱯᱟᱲᱟᱜ ᱠᱟᱱᱟ ᱦᱟᱸᱜ ᱟᱨ ᱱᱚᱣᱟ ᱢᱟᱨᱟᱝ ᱵᱩᱨᱩ ᱦᱚᱸ ᱚᱠᱟ ᱫᱚ ᱯᱟᱨᱮᱥᱱᱟᱛᱷ ᱠᱚ ᱢᱮᱛᱟᱜ ᱠᱟᱱᱟ᱾ ᱟᱫᱚ ᱟᱵᱚ ᱦᱚᱲ ᱛᱮᱫᱚ ᱢᱟᱨᱟᱝ ᱵᱩᱨᱩ ᱵᱩᱱ ᱢᱮᱛᱟᱜ ᱠᱟᱱᱟ᱾ ᱛᱚ ᱚᱱᱟ ᱦᱚᱸ ᱱᱚᱣᱟ ᱡᱷᱟᱨᱠᱷᱚᱸᱱᱰ ᱨᱮᱜᱮ ᱢᱮᱱᱟᱜ-ᱟ ᱦᱟᱸᱜ ᱜᱤᱨᱤᱰᱤ ᱡᱤᱞᱟ ᱨᱮ ᱥᱮ ᱵᱟᱝ?
ᱟᱪᱪᱷᱟ, ᱛᱟᱦᱚᱞᱮ ᱚᱸ ᱚᱸ ᱱᱚᱣᱟ ᱜᱮ ᱱᱟᱯᱟᱭᱟ ᱧᱮᱞ ᱢᱤᱱᱟᱜ ᱚᱱᱛᱮ ᱟᱹᱵᱤᱱ ᱥᱮᱫ ᱫᱚ ᱡᱟᱦᱟᱸ ᱡᱷᱟᱲ ᱠᱷᱚᱱ ᱥᱮᱫ ᱫᱚ ᱧᱮᱞ ᱵᱮᱱ ᱡᱮᱛᱮ ᱟᱵᱚ ᱨᱮᱱ ᱜᱮ ᱦᱮᱢᱟᱱᱛᱚ ᱥᱚᱨᱮᱱ ᱥᱮ ᱪᱮᱫ ᱵᱮᱱ ᱞᱟᱹᱭ ᱠᱮᱫᱮᱭᱟ ᱩᱱᱤ ᱢᱩᱠᱷᱚ ᱢᱚᱱᱛᱨᱤ ᱢᱮᱱᱟᱭᱟ᱾ ᱟᱹᱰᱤ ᱱᱟᱯᱟᱭ ᱡᱤᱱᱤᱥ ᱠᱟᱱᱟ, ᱡᱮᱦᱮᱛᱩ ᱟᱵᱚ ᱥᱟᱱᱛᱟᱲ ᱩᱛᱱᱟᱹᱣ ᱠᱟᱱ ᱜᱮᱭᱟᱭ ᱟᱨᱦᱚᱸ ᱥᱟᱱᱛᱟᱲ ᱥᱮᱫ ᱨᱮᱜᱮ ᱩᱱᱤ ᱜᱮ ᱢᱤᱱᱟᱭᱟ᱾ ᱛᱚ ᱚᱱᱟ ᱫᱚ ᱟᱪᱪᱷᱟ ᱢᱟᱱᱮ ᱵᱷᱟᱹᱞᱤ ᱜᱤ ᱢᱟᱱᱮ ᱧᱮᱞ ᱵᱟᱲᱟᱞᱮᱜᱮᱭᱟ ᱞᱟᱹᱭ ᱵᱮᱱ?
ᱮᱠᱟᱞ᱾
ᱩᱸ ᱴᱚᱞᱤᱥ ᱫᱚ ᱱᱚᱝᱠᱟ ᱫᱤᱠᱩ ᱠᱟᱱᱟ ᱠᱚ ᱥᱮ, ᱦᱩᱸ, ᱥᱮᱭ ᱠᱚᱥᱮ ᱠᱚᱫᱚ ᱢᱟᱱᱮ ᱦᱚᱲ ᱥᱮᱫ ᱫᱚ ᱩᱱᱟᱹᱜ ᱛᱟᱝ ᱠᱚᱫᱚ ᱵᱚᱱ ᱵᱟᱹᱱᱩᱜ ᱛᱟᱠᱚᱣᱟ ᱡᱮ, ᱱᱩᱠᱩ ᱱᱚᱣᱟ ᱠᱚ ᱠᱚᱨᱟᱣ ᱦᱩᱭᱩᱜ-ᱟ ᱛᱚᱵᱩ ᱱᱤᱭᱟᱹ ᱵᱟᱨ ᱫᱚ ᱦᱚᱸᱜ-ᱚᱭ ᱟᱵᱚ ᱨᱮᱱ ᱡᱟᱦᱟᱸᱭ ᱟᱸ ᱯᱨᱮᱥᱤᱰᱮᱱᱴ ᱟᱸ ᱨᱟᱥᱴᱚᱯᱚᱛᱤ ᱵᱮᱱᱟᱣ ᱟᱠᱟᱱᱟᱭ᱾ ᱫᱨᱳᱯᱚᱫᱤ ᱢᱩᱨᱢᱩ ᱦᱮᱸ, ᱟᱫᱚ ᱩᱱᱤ ᱵᱮᱱᱟᱣ ᱠᱟᱛᱮ ᱟᱹᱰᱤ ᱜᱟᱱ ᱱᱚᱛᱮ ᱟᱹᱞᱤᱧ ᱥᱮᱫ ᱯᱚᱥᱪᱤᱢ ᱵᱟᱝᱜᱟᱞ ᱥᱮᱫ ᱦᱚᱸ ᱢᱟᱱᱮ ᱡᱟᱹᱥᱛᱤ ᱜᱮ ᱠᱟᱹᱴᱤᱡᱽ ᱥᱩᱵᱤᱫᱷᱟ ᱢᱟᱱᱮ ᱥᱩᱵᱤᱫᱷᱟ ᱠᱚᱵᱚ ᱧᱟᱢ ᱵᱟᱲᱟᱜ ᱠᱟᱱᱟ᱾
ᱮᱠᱟᱞ ᱮᱠᱟᱞ ᱾ ᱢᱟᱱᱮ ᱢᱤᱫ ᱴᱮᱱ ᱜᱚᱨᱚᱵᱽ ᱵᱩᱡᱷᱟᱹᱜ-ᱟ ᱡᱮ, ᱟᱯᱱᱟᱨ ᱨᱮᱱ ᱱᱤᱡᱮᱨ ᱦᱚᱲ ᱮ ᱛᱟᱦᱮᱱᱟ ᱥᱮ ᱵᱟᱝ? ᱡᱟᱦᱟᱸᱱᱟᱜ ᱨᱮᱜᱤ ᱯᱚᱫ ᱨᱮ᱾
ᱚᱸ᱾ ᱟᱨᱦᱚᱸ ᱚᱱᱟ ᱫᱚ ᱦᱟᱸᱜ ᱚᱸ ᱚᱱᱮ ᱜᱚᱨᱚᱵᱽ ᱨᱮᱱᱟᱜ ᱦᱚᱸ ᱢᱟᱱᱮ ᱠᱟᱛᱷᱟ ᱠᱟᱱᱟ, ᱛᱟᱣ ᱛᱮ ᱦᱚᱜᱼᱚᱣᱟ ᱡᱟᱦᱟᱸ ᱢᱟᱱᱮ ᱧᱮᱞ ᱵᱮᱱ ᱫᱤᱠᱩ ᱠᱚᱫᱚ ᱦᱟᱸᱜ ᱟᱵᱚ ᱥᱟᱱᱛᱟᱲ ᱠᱚᱫᱚ ᱮᱠᱫᱚᱢ ᱠᱟᱹᱴᱤᱡᱽ ᱠᱚ ᱨᱟᱹᱜᱤ ᱟᱵᱚᱱ᱾ ᱟᱫᱚ ᱦᱟᱸᱜ, ᱫᱤᱠᱩ ᱠᱚ ᱧᱮᱞ ᱵᱮᱱ ᱡᱩᱫᱤ ᱮᱠᱴᱩ ᱟᱠᱚ ᱨᱮᱱ ᱢᱟᱱᱮ ᱯᱚᱛᱛᱮᱠᱴᱤ ᱡᱟᱦᱟ-ᱱ ᱢᱚᱱᱛᱮ ᱨᱮᱜᱤ ᱛᱟᱠᱚ᱾ ᱯᱨᱚᱫᱷᱟᱱ ᱢᱚᱱᱛᱨᱤ ᱥᱮ ᱨᱟᱥᱴᱨᱚᱯᱚᱛᱤ ᱢᱚᱱᱛᱨᱤ ᱱᱚᱱᱛᱮ ᱡᱟᱦᱟᱸ ᱢᱩᱠᱷᱚ ᱢᱚᱱᱛᱨᱤ ᱢᱮᱱᱟᱜ ᱠᱚᱣᱟ ᱟᱨᱦᱚᱸ ᱮᱢᱟᱱ ᱠᱚ ᱢᱮᱱᱟᱜ ᱠᱚᱣᱟ᱾ ᱛᱚ ᱩᱱᱠᱩ ᱠᱚ ᱤᱫᱤ ᱠᱟᱛᱮ ᱛᱟᱦᱮᱱᱟᱠᱚ ᱦᱟᱸᱜ ᱧᱮᱞᱮ ᱜᱮᱛᱟ ᱟᱵᱚ ᱫᱚ ᱥᱚᱢᱟᱡᱽ ᱟᱵᱚ ᱥᱟᱱᱛᱚ ᱥᱚᱢᱟᱡᱽ ᱫᱚ ᱢᱟᱱᱮ ᱵᱮᱥᱤᱨ ᱴᱟᱜ ᱫᱚ ᱢᱟᱱᱮ ᱤᱭᱟᱹ ᱫᱚ ᱵᱟᱝ ᱴᱷᱤᱠᱟ ᱛᱩᱵᱩ ᱞᱤᱧ ᱞᱟᱹᱭ ᱮᱫᱟ᱾ ᱮᱱᱮ ᱠᱟᱹᱴᱤᱡᱽ ᱢᱟᱱᱮ ᱪᱷᱳᱴᱳ ᱥᱚᱢᱟᱡᱽ ᱠᱚ ᱢᱚᱱᱮ ᱵᱚᱱ ᱜᱮᱭᱟ ᱛᱚ ᱚᱱᱟ ᱦᱤᱥᱟᱹᱵ ᱛᱮ ᱩᱱᱟᱹᱜ ᱴᱟ ᱢᱟᱱᱮ ᱟᱵ ᱟᱵᱚ ᱛᱮᱫᱚ ᱢᱟᱱᱮ ᱵᱟᱠᱚ ᱠᱮᱭᱟᱨ ᱜᱮᱭᱟ᱾
ᱮᱠᱟᱞ ᱮᱠᱟᱞ᱾ ᱦᱮᱸ, ᱢᱟᱱᱮ ᱱᱚᱣᱟ ᱫᱚ ᱦᱩᱭᱩᱜ ᱠᱟᱱᱟ ᱢᱟᱱᱮ ᱟᱯᱱᱟᱨ ᱡᱟᱹᱛ ᱛᱤ ᱫᱚ ᱟᱯᱱᱟᱨ ᱜᱮ ᱞᱟᱦᱟᱭᱮᱭᱟ ᱥᱮ ᱵᱟᱝ? ᱟᱫᱚ ᱯᱩᱨᱟᱹᱯᱩᱨᱤ ᱫᱚ ᱱᱚᱸᱰᱮ ᱫᱚ ᱦᱟᱸᱜ ᱵᱟᱝ᱾ ᱱᱚᱝᱠᱟ ᱜᱟᱜ ᱵᱟᱝ ᱜᱟᱱᱚᱜ-ᱟ ᱡᱮ, ᱯᱩᱨᱟᱹ ᱵᱟᱝ ᱵᱚᱱ ᱨᱚᱲ᱾ ᱟᱫᱚ ᱡᱚᱛᱚ ᱫᱚ ᱦᱟᱸᱜ ᱵᱟᱝ ᱜᱟᱱᱚᱜ-ᱟ ᱱᱚᱣᱟ ᱮᱯ ᱨᱮᱦᱚᱸ᱾ ᱛᱚ ᱚᱱᱮ ᱚᱱᱟ ᱠᱟᱱ ᱜᱮᱭᱟ ᱵᱚᱱ ᱵᱩᱡᱷᱟᱹᱣ ᱮᱫ ᱠᱟᱱ ᱜᱮᱭᱟ ᱪᱮᱫ ᱠᱟᱱᱟ ᱵᱟᱝ ᱠᱟᱱᱟ?
ᱦᱩᱸᱦᱩᱸ, ᱟᱫᱚ ᱟᱹᱵᱤᱱ ᱱᱚᱸᱰᱮ ᱡᱷᱟᱲ ᱡᱷᱟᱲᱠᱷᱚᱱᱰ ᱥᱮᱫ ᱫᱚ ᱚᱱᱟ ᱱᱟᱥᱮᱞ ᱮᱨᱤᱭᱟ ᱵᱟᱠᱚ ᱢᱮᱛᱟᱜ ᱠᱟᱱᱟ᱾
ᱦᱮᱸ ᱦᱮᱸ, ᱱᱚᱝᱠᱟᱱ ᱢᱮᱛᱟᱜ ᱜᱮᱭᱟ ᱠᱚ᱾ ᱟᱫᱚ ᱱᱮᱛᱟᱨ ᱫᱚ ᱦᱟᱸᱜ ᱠᱚ ᱠᱚᱢ ᱤᱫᱤ ᱟᱠᱟᱱᱟ, ᱟᱫᱚᱢ ᱡᱟᱭᱜᱟ ᱨᱮ ᱢᱮᱱᱟᱜ ᱾ ᱠᱚᱣᱟ ᱫᱚ ᱠᱚᱢ ᱠᱟᱱᱟ ᱠᱚᱦᱟᱸᱜ ᱱᱮᱛᱟᱨ ᱫᱚ ᱫᱚ ᱟᱵᱩ ᱦᱚᱲ ᱚᱱᱱᱟ ᱤᱭᱟᱹᱨᱮᱢᱟ ᱛᱷᱚᱲᱟ ᱟᱭᱢᱟ ᱞᱮᱠᱟ ᱛᱮ ᱡᱮᱞᱮᱠᱟ ᱟᱞᱮ ᱱᱚᱜᱼᱚᱭ ᱢᱮᱱᱟᱜ ᱞᱮᱭᱟ ᱥᱟᱱᱛᱟᱲ ᱯᱚᱨᱜᱟᱱᱟ ᱦᱩᱞ ᱫᱤᱥᱚᱢ ᱦᱚᱸᱵᱚᱱ ᱢᱮᱛᱟᱜ ᱱᱟᱥᱮ ᱵᱟᱝ ᱱᱤᱭᱟᱹ ᱠᱚᱨᱮ ᱜᱮ ᱦᱟᱸᱜ ᱱᱚᱣᱟ ᱟᱵᱚᱨᱮᱱ ᱦᱩᱞᱜᱟᱹᱨᱤᱭᱟᱹ ᱠᱚᱣᱟᱜ ᱡᱟᱱᱟᱢ ᱵᱷᱩᱢᱤ ᱥᱮ ᱢᱮᱱ ᱫᱟᱲᱮᱭᱟᱜ ᱡᱟᱱᱟᱢ ᱫᱤᱥᱚᱢ᱾
ᱚᱸ ᱞᱟᱭ ᱵᱤᱱ ᱥᱮ ᱚᱱᱛᱮ ᱠᱟᱹᱤᱡᱽ ᱠᱷᱟᱛᱨᱟ ᱧᱚᱜ ᱜᱮᱭᱟ ᱞᱟᱹᱭ ᱵᱮᱱ ᱦᱮᱸ ᱡᱷᱟᱲᱠᱷᱚᱱᱰ ᱥᱮᱫ ᱫᱚ ᱟᱹᱞᱤᱧ ᱞᱤᱧ ᱢᱚᱱᱮᱭᱟ ᱟᱸᱡᱚᱢ ᱵᱟᱲᱟ ᱚᱱᱠᱟ ᱢᱟᱱᱮ ᱟᱹᱞᱤᱧ ᱨᱮᱱ ᱦᱮᱸ ᱢᱟᱱᱮ
ᱛᱨᱟᱥᱚᱜ ᱚᱱᱠᱟᱱ ᱡᱟᱦᱟᱱᱟᱜ ᱤᱭᱟᱹ ᱵᱚᱛᱚᱨ ᱨᱮᱱᱟᱜ ᱫᱚ ᱮᱠᱟᱞ ᱜᱮ ᱵᱟᱹᱱᱩᱜᱼᱟ ᱮᱱᱛᱮ ᱟᱵᱳ ᱱᱚᱣᱟ ᱦᱚᱲ ᱦᱚᱯᱚᱱ ᱜᱮ ᱢᱮᱱᱟᱜ ᱵᱚᱱᱟ ᱦᱟᱸᱜ ᱱᱚᱣᱟ ᱡᱷᱟᱲᱠᱷᱚᱸᱰ ᱨᱮᱫᱚ ᱟᱹ ᱡᱟᱹᱥᱛᱤ ᱠᱟᱭ ᱡᱟᱜᱟ ᱠᱚᱨᱮ ᱫᱚ᱾ ᱢᱤᱫ ᱵᱟᱨ ᱰᱤᱥᱴᱤᱠ ᱥᱮ ᱢᱤᱫ ᱵᱟᱨ ᱱᱚᱣᱟ ᱡᱮᱞᱟ ᱢᱮᱱᱟᱜᱼᱟ ᱚᱠᱟ ᱨᱮᱫᱚ ᱦᱟᱸᱜ ᱦᱚᱲ ᱵᱟᱹᱱᱩᱜ ᱛᱚ ᱢᱮᱱᱠᱷᱟᱱ ᱯᱨᱟᱭ ᱢᱟᱱᱮ ᱜᱚᱴᱟ ᱜᱮ ᱦᱟᱸᱜ ᱦᱚᱲ ᱦᱚᱯᱚᱱ ᱟᱵᱚ ᱢᱮᱱᱟᱜ ᱵᱚᱱᱟ ᱦᱟᱸᱜ᱾
ᱟᱸ ᱟᱫᱚ ᱛᱳ ᱢᱟ-ᱼ ᱛᱩᱵᱩᱣᱼᱚ ᱟᱸ ᱚᱱᱟ ᱛᱚᱵᱩ ᱛᱚᱵᱩᱣ ᱧᱮᱞ ᱵᱮᱱ ᱟᱞᱤᱧ ᱞᱤᱧ ᱡᱮᱦᱚᱸᱱ ᱚᱱᱮ ᱵᱟᱭᱮ ᱚᱱᱟ ᱨᱤᱱ ᱡᱟᱦᱟᱸᱢᱟ ᱟᱭᱳᱛᱚᱠᱚ ᱩᱱᱠᱩ ᱠᱚ ᱢᱮᱛᱟ ᱞᱤᱧ ᱜᱮᱭᱟ ᱱᱚᱣᱟ ᱡᱷᱟᱲᱠᱷᱚᱸᱰ ᱱᱚᱰᱮ ᱱᱟᱥᱮᱞ ᱮᱨᱤᱭᱟ ᱠᱟᱱᱟ ᱱᱚᱣᱟ ᱫᱚ ᱢᱟᱱᱮ ᱚᱱᱠᱟ ᱠᱟᱹᱴᱤᱡᱽ ᱡᱟᱹᱥᱛᱤ ᱜᱮ ᱦᱟᱱᱟ ᱱᱤᱭᱟᱹ ᱠᱚ ᱮᱦᱚᱵ ᱫᱟ ᱾ ᱟᱫᱚ ᱚᱱᱟ ᱜᱮ ᱢᱟᱱᱮ ᱡᱟᱵ ᱵᱟ ᱦᱮᱸ ᱥᱮᱱ ᱵᱟᱲᱟ ᱨᱮᱱᱟᱜ ᱟᱹᱰᱤ ᱡᱚᱢ ᱢᱟᱱᱮ ᱢᱚᱱᱮ ᱠᱚᱫᱚ ᱢᱮᱱᱟᱜ ᱢᱮ ᱢᱮᱱᱟᱜ ᱛᱟᱞᱤᱧ ᱛᱟᱨ ᱢᱟᱱᱮ ᱡᱷᱟᱲᱠᱷᱚᱸᱰ ᱨᱮ ᱮᱠᱮᱱ ᱟᱵᱚ ᱥᱟᱱᱛᱟᱲ ᱜᱮ ᱢᱮᱱᱟᱜ ᱵᱚᱱᱟ ᱟᱫᱚ ᱦᱟᱸᱜ ᱚᱱᱟ ᱛᱮ ᱢᱟᱱᱮ ᱵᱟᱠᱚ ᱥᱮᱱ ᱵᱟᱲᱟ ᱦᱚᱪᱚ ᱟᱞᱤᱧᱟ ᱡᱮ ᱚᱱᱛᱮ ᱱᱚ ᱱᱚᱝᱠᱟ ᱱᱚᱝᱠᱟ ᱵᱮᱯᱟᱨ ᱠᱟᱱᱟ ᱮᱣᱚᱜ ᱴᱮ ᱛᱚ ᱚᱱᱟ ᱠᱷᱟᱹᱛᱤᱨ ᱞᱤᱧ
ᱛᱚᱨ ᱚᱣᱟ ᱡᱮ ᱢᱟᱱᱮ ᱱᱚᱛᱮ ᱫᱚ ᱢᱟᱱᱮ ᱵᱤᱨ ᱵᱩᱨᱩ ᱡᱟᱭᱜᱟ ᱠᱟᱱᱟ ᱛᱚ ᱟᱫᱚ ᱵᱤᱨ ᱵᱩᱨᱩ ᱧᱮᱞ ᱛᱮ ᱵᱟᱫᱚᱢ ᱯᱟᱥᱮᱜ ᱠᱚ ᱵᱚᱛᱚᱨᱚᱜ ᱵᱚᱞᱮ ᱪᱮᱫ ᱞᱮᱠᱟᱱ ᱡᱟᱜᱟ